ᱦᱮᱞᱳ᱾
ᱦᱮᱞᱳ᱾
ᱦᱮᱞᱳᱻ
ᱥᱤᱢᱯᱚᱞ ᱦᱮᱞᱳ᱾
ᱦᱮᱞᱳ᱾
ᱦᱮᱸ ᱜᱚᱝᱠᱮ᱾
ᱦᱮᱸ ᱦᱩᱸ᱾ ᱦᱮᱸ ᱨᱚᱲ ᱢᱮ᱾
ᱢᱮᱱᱮᱟᱹᱧ ᱮᱸᱜ ᱟᱵᱤᱱ ᱫᱚ ᱫᱩᱢᱠᱟᱹ ᱡᱮᱞᱟ ᱠᱷᱚᱱᱟᱜ ᱵᱤᱱ ᱢᱮᱱᱮᱜᱼᱟ ᱵᱟᱝ?
ᱟᱵᱤᱱ ᱫᱚ ᱫᱩᱢᱠᱟ ᱡᱮᱞᱟ ᱠᱷᱚᱱᱟᱜ ᱵᱤᱱ ᱢᱮᱱᱮᱜᱼᱟ?
ᱦᱮᱸ ᱦᱮᱸ᱾
ᱟᱪᱪᱷᱟ᱾ ᱫᱩᱢᱠᱟ ᱡᱮᱞᱟ ᱫᱚ?
ᱫᱩᱢᱠᱟ ᱡᱮᱞᱟ ᱢᱟᱱᱮ, ᱡᱷᱟᱲᱠᱷᱟᱱᱰ ᱨᱮᱭᱟᱜ ᱩᱵᱨᱟᱡᱟᱱᱤ ᱛᱚ?
ᱦᱮᱸ ᱦᱮᱸ ᱚᱸᱰᱮ ᱠᱷᱚᱱᱟᱜ ᱜᱮ᱾
ᱥᱮ ᱚᱠᱟᱴᱟᱜ ᱫᱩᱢᱠᱟ ᱡᱮᱞᱟ ᱠᱷᱚᱱ ᱵᱮᱱ ᱢᱮᱱᱮᱜᱼᱟ?
ᱠᱟᱹᱴᱤᱡ ᱠᱟᱹᱴᱤᱡ ᱠᱟᱹᱴᱤᱡ ᱟᱹᱴᱤᱡ᱾
ᱟᱪᱪᱷᱟ᱾ ᱛᱟᱦᱚ ᱞᱮ ᱛᱤᱦᱤᱧ ᱫᱚ ᱫᱩᱢᱠᱟ ᱡᱮᱞᱟ ᱵᱟᱨᱮ ᱛᱮᱜᱮ ᱪᱟᱨᱪᱟ ᱦᱩᱭᱩᱜᱼᱟ᱾
ᱦᱮᱸ ᱚᱱᱟ ᱪᱤᱠᱩ᱾
ᱦᱳᱭ ᱫᱩᱢᱠᱟ ᱡᱟᱞᱟ ᱨᱮᱱ ᱠᱟᱱᱟ ᱵᱮᱱ ᱛᱚ ᱞᱟᱹᱭ ᱵᱮᱱ ᱟᱵᱮᱱ ᱪᱮᱫ ᱞᱮᱠᱟ? ᱫᱩᱢᱠᱟ ᱡᱮᱞᱟ ᱨᱮᱭᱟᱜ᱾
ᱱᱚᱛᱮ ᱫᱩᱢᱠᱟ ᱡᱮᱞᱟ ᱨᱮᱱ ᱦᱚᱲ ᱢᱮᱱᱟᱜ ᱠᱚ ᱠᱷᱟᱡ᱾
ᱛᱷᱚᱲᱟ ᱡᱟᱹᱨ ᱧᱚᱜ ᱨᱚᱲ ᱵᱮᱱ ᱟᱨ ᱫᱩᱢᱠᱟ ᱡᱮᱞᱟ ᱵᱟᱨᱮ ᱛᱮ ᱞᱟᱹᱭ ᱵᱮᱱ᱾
ᱩᱸ ᱮᱭᱟᱨᱯᱳᱨᱴ ᱢᱮᱱᱟᱜ-ᱟ᱾
ᱪᱮᱫ ᱞᱮᱠᱟ?
ᱦᱟᱵᱟᱭ ᱟᱰᱰᱟ᱾
ᱟᱪᱪᱷᱟ ᱫᱩᱢᱠᱟ ᱡᱮᱞᱟ ᱨᱮ ᱵᱟᱝ?
ᱦᱩᱸ
ᱟᱨ ᱫᱩᱢᱠᱟ ᱡᱮᱞᱟᱮ ᱚᱱᱠᱟ ᱪᱮᱫ ᱪᱮᱫ ᱡᱟᱭᱜᱟ ᱢᱮᱱᱟᱜᱼᱟ?
ᱚᱸᱰᱮ ᱤᱭᱟᱹ ᱢᱮᱱᱟᱜᱼᱟ ᱡᱷᱟᱢᱮᱞᱟ᱾
ᱟᱪᱪᱷᱟ ᱚᱸᱰᱮ ᱡᱮᱞᱟ ᱦᱩᱭ ᱵᱟᱲᱟ ᱵᱟᱝ᱾
ᱦᱩᱸ
ᱟᱪᱪᱷᱟ ᱫᱩᱢᱠᱟ ᱡᱮᱞᱟ ᱨᱮ ᱡᱟᱦᱟᱸ ᱢᱮᱞᱟ ᱦᱩᱭᱩᱜᱼᱟ, ᱚᱱᱟ ᱫᱚ ᱛᱤᱥ ᱛᱤᱥ ᱦᱩᱭᱩᱜ ᱠᱟᱱ ᱛᱟᱸᱦᱮᱱᱟ?
ᱤᱭᱟᱹ ᱰ ᱯᱷᱨᱩᱟᱨᱤ ᱥᱮᱫ ᱨᱮ᱾
ᱟᱪᱪᱷᱟ, ᱛᱟᱦᱞᱮ ᱫᱩᱢᱠᱟ ᱡᱮᱞᱟ ᱨᱮᱭᱟᱜ ᱡᱟᱦᱟᱸ ᱢᱮᱞᱟ ᱠᱟᱱᱟ᱾ ᱟᱹᱰᱤᱧ ᱟᱸᱡᱚᱢ ᱟᱠᱟᱫᱟ ᱛᱚ ᱟᱵᱮᱱ ᱪᱟᱞᱟᱣ ᱵᱟᱲᱟᱣ ᱟᱠᱟᱱ ᱜᱮᱭᱟ᱾
ᱢ ᱫᱚ ᱢᱚᱥᱛᱚᱨ ᱴᱩ ᱢᱤᱞᱟᱜᱫᱟ᱾
ᱟᱪᱪᱷᱟ ᱛᱢᱠᱟ ᱡᱮᱞᱟ ᱤᱭᱟᱹ ᱪᱮᱫ ᱠᱚ ᱢᱮᱛᱟᱜ-ᱟ, ᱨᱟᱠᱤᱭ ᱡᱚᱱᱚᱛᱡᱟᱛᱤ? ᱢᱮᱞᱟ ᱫᱚ ᱚᱱᱟ ᱠᱚ ᱢᱮᱛᱟᱜᱼᱟ ᱵᱟᱝ᱾
ᱦᱮᱸ ᱚᱱᱟᱜᱮ ᱚᱸᱰᱮ ᱠᱚ ᱪᱟᱞᱟᱜ ᱥᱟᱱᱟ᱾
ᱪᱮᱫ? ᱟᱨ ᱦᱚᱸᱧ ᱟᱸᱡᱚᱢ ᱠᱟᱫᱟ ᱫᱩᱢᱠᱟ ᱨᱮ, ᱢᱤᱫᱴᱮᱱ ᱟᱹᱰᱤ ᱞᱟᱹᱴᱩ ᱥᱟᱠᱚᱢ ᱢᱮᱱᱟᱜᱼᱟ᱾
ᱦᱩᱸ ᱦᱩᱸ᱾
ᱚᱠᱟᱴᱮᱱ ᱢᱮᱱᱟᱜᱼᱟ, ᱱᱚᱣᱟ ᱫᱩᱢᱠᱟ ᱡᱮᱞᱟ ᱨᱮ?
ᱧᱮᱞᱚᱢ ᱛᱮ ᱦᱮᱱᱟᱜᱼᱟ, ᱥᱚᱞᱯᱤ ᱵᱤᱨᱤ ᱥᱮᱫ ᱨᱮ᱾
ᱟᱪᱷᱟ ᱜᱚᱢᱠᱮ ᱥᱮᱞᱯᱤ ᱵᱮᱨᱮᱡᱽ᱾
ᱦᱩᱸ᱾
ᱱᱤᱛ ᱫᱩᱢᱜᱟ ᱡᱮᱞᱟ ᱜᱮ ᱯᱟᱲᱟᱜ ᱠᱟᱱᱟ ᱥᱮ ᱨᱟᱢᱯᱩᱨᱦᱟᱴ᱾
ᱪᱮᱫ ᱪᱮᱫ ᱞᱮᱠᱟ ᱜᱚᱢᱠᱮ?
ᱪᱮᱫ ᱫᱚ ᱪᱮᱫ? ᱢᱮᱱᱟ ᱠᱚ ᱢᱮᱱᱟ ᱟᱹᱰᱤ ᱞᱟᱹᱴᱩ᱾ ᱫᱤᱥᱚᱢ ᱠᱟᱱᱟ᱾
ᱟᱪᱪᱷᱟ᱾ ᱛᱟᱦᱚᱞᱮ ᱫᱩᱢᱠᱟ ᱡᱮᱞᱟ ᱨᱮᱫᱚ ᱡᱟᱹᱥᱛᱤ ᱪᱮᱫ ᱤᱭᱟᱹ ᱵᱷᱟᱥᱟ ᱯᱮ ᱨᱚᱲᱟᱯᱮ ᱥᱟᱱᱛᱟᱞᱤ ᱜᱮᱤ?
ᱥᱟᱱᱛᱷᱟᱞᱤ ᱥᱟᱱᱛᱷᱟᱞᱤ᱾
ᱥᱟᱱᱛᱷᱟᱞᱤ ᱾
ᱦᱩᱸ
ᱫᱩᱢᱠᱟ ᱡᱮᱞᱟ ᱨᱮᱫᱚ ᱮᱠᱮᱱ ᱦᱚᱲ ᱡᱟᱹᱥᱛᱤ ᱢᱮᱱᱟᱜ ᱯᱮᱭᱟ ᱥᱮ, ᱫᱤᱠᱩ ᱦᱮᱱᱟᱜ ᱠᱚᱣᱟ ᱡᱟᱹᱥᱛᱤ?
ᱥᱟᱱᱟᱢ ᱢᱮᱱᱟᱜ ᱠᱚᱣᱟ ᱥᱟᱱᱟᱢ᱾
ᱟᱪᱪᱷᱟ᱾ ᱫᱩᱢᱠᱟ ᱡᱮᱞᱟ ᱠᱚᱨᱮᱛᱮ ᱟᱹᱰᱤ ᱟᱸᱴᱤᱧ ᱟᱸᱡᱚᱢ ᱟᱠᱟᱫᱟ ᱥᱤᱨᱮᱧ ᱠᱩ᱾ ᱵᱮᱱᱟᱣ ᱠᱟᱫᱟ ᱠᱚ ᱵᱷᱤᱰᱭᱳ ᱠᱚ ᱵᱮᱱᱟᱣᱟ ᱡᱟᱦᱟ ᱛᱤᱱᱟᱹᱜ ᱚᱱᱠᱟᱱ ᱥᱤ ᱥᱤ ᱢᱮᱱᱟᱜ ᱠᱚᱣᱟ᱾ ᱞᱟᱹᱴᱩ ᱤᱭᱟᱹ ᱠᱩ ᱵᱟᱲᱟᱭ ᱵᱟᱲᱟᱭ ᱚᱸᱰᱮᱼᱼ
ᱦᱚ ᱮᱥᱯᱤ ᱥᱟᱦᱮᱵ ᱠᱚ ᱢᱮᱱᱟᱜ ᱠᱚᱣᱟ᱾
ᱟᱪᱪᱷᱟ᱾ ᱟᱨ ᱛᱟᱦᱚᱞᱮ ᱫᱩᱢᱠᱟ ᱡᱮᱞᱟ ᱨᱮ, ᱠᱩᱝᱠᱤ ᱢᱮᱱᱟᱜ ᱠᱚᱣᱟ ᱥᱮ ᱵᱟᱹᱱᱩᱜ ᱠᱟᱜ ᱠᱚᱣᱟ?
ᱟᱭᱢᱟ ᱢᱮᱱᱟᱜ
ᱟᱪ ᱪᱮᱫᱟᱜ ᱥᱮ ᱫᱚᱝᱠᱟ ᱡᱮᱞᱟ ᱠᱷᱚᱱᱟᱜ ᱟᱹᱰᱤ ᱟᱭᱢᱟᱧ ᱧᱮᱞ ᱟᱠᱟᱫᱟ᱾ ᱚᱱᱠᱟ ᱟᱹᱰᱤ ᱟᱭᱢᱟ ᱵᱷᱟᱭᱨᱟᱞ ᱠᱟᱱᱟ᱾ ᱯᱩᱨᱟᱹ
ᱦᱩᱸ ᱦᱩᱸ ᱤᱧ ᱧᱮᱞ ᱠᱟᱜ ᱜᱮᱭᱟ ᱾ᱟᱹᱰᱤ ᱢᱚᱡᱟ ᱠᱚᱰᱟᱥᱟ,
ᱟᱪᱪᱷᱟ᱾ ᱱᱚ ᱫᱩᱢᱠᱟ ᱡᱮᱞᱟ ᱥᱟᱱᱛᱟᱞ ᱯᱟᱨᱜᱟᱱᱟ ᱨᱮ ᱟᱹᱰᱤ ᱢᱟᱨᱟᱝᱼᱼ
ᱦᱩᱸ, ᱦᱮᱸ ᱪᱮ ᱪᱮ ᱢᱮᱱᱟ?
ᱥᱟᱱᱛᱟᱞ ᱜᱟᱹᱲ ᱫᱚ ᱫᱩᱝᱠᱟ ᱠᱟᱱ ᱜᱮᱭᱟ ᱵᱟᱝ?
ᱦᱮᱸ ᱦᱮᱸ, ᱚᱱᱟ ᱠᱟᱱ ᱜᱮᱭᱟ ᱟᱞᱮᱭᱟᱜ ᱫᱚ᱾
ᱟᱪᱪᱷᱟ, ᱫᱩᱢᱠᱟ ᱡᱮᱞᱟᱨᱮ ᱛᱤᱱᱟᱹᱜ ᱜᱟᱱ ᱯᱨᱟᱠᱷᱚᱸᱰ ᱢᱮᱱᱟᱜᱼᱟ? ᱛᱷᱚᱲᱟ ᱵᱟᱲᱟᱭ ᱥᱮ ᱵᱟ?
ᱚᱱᱟ ᱦᱚᱸᱧ ᱵᱟᱲᱟᱭ ᱜᱮᱭᱟ᱾
ᱟᱪᱪᱷᱟ, ᱛᱟᱦᱚᱞᱮ ᱛᱤᱱᱟᱹᱜ ᱜᱟᱱ ᱢᱮᱱᱟᱜᱼᱟ, ᱚᱱᱠᱟ ᱡᱮᱞᱟ ᱨᱮ?
ᱯᱟᱸᱪ ᱴᱤ᱾
ᱢᱟᱡᱽ ᱴᱤ
ᱦᱩᱸ
ᱟᱪᱪᱷᱟ, ᱛᱟᱦᱞᱮᱠᱷᱟᱪ ᱫᱩᱢᱠᱟᱹ ᱡᱤᱞᱟᱹ ᱢᱟ ᱟᱸᱡᱚᱢᱚᱜᱼᱟ ᱟᱹᱰᱤ ᱞᱟᱹᱴᱩ ᱜᱤᱭᱟ, ᱟᱵᱤ ᱵᱤᱱ ᱞᱟᱹᱭᱮᱼᱟ ᱯᱟᱸᱪ ᱴᱤ,
ᱦᱩᱸ ᱱᱤᱭᱟᱹ ᱜᱤ ᱢᱮᱱᱟᱜ-ᱟ ᱟᱣᱹᱨᱤ ᱪᱟᱵᱟ ᱮᱱᱟ,
ᱪᱤᱠᱟ ᱞᱮᱠᱟᱛᱮ ᱱᱚᱣᱟ ᱫᱚ ᱦᱩᱭ ᱫᱟᱲᱮᱭᱟᱜᱼᱟ,
ᱱᱩᱝᱠᱩ ᱥᱟᱱᱛᱟᱞ ᱦᱚᱲ ᱠᱚ ᱟᱹᱠᱷᱨᱤᱧ ᱪᱟᱵᱟ ᱠᱮᱫᱟ,
ᱟᱪᱪᱷᱟ, ᱟᱨ ᱛᱟᱦᱚᱞᱮ ᱫᱩᱢᱠᱟᱹ ᱡᱤᱞᱟᱹ ᱨᱮᱱ ᱥᱟᱱᱛᱟᱞ ᱦᱚᱲ ᱫᱚ ᱥᱟᱱᱟᱢ ᱠᱚ ᱟᱹᱷᱨᱤᱧ ᱮᱫᱟ ᱡᱟᱹᱜᱷᱟ ᱡᱚᱢᱤ ᱠᱚ ᱵᱟᱝ?
ᱦᱩᱸ
ᱟᱹᱠᱷᱨᱤᱧ ᱠᱟᱛᱮᱫ ᱪᱮᱫ ᱠᱚ ᱪᱮᱠᱟᱭ ᱮᱫᱟ?
ᱡᱟᱹᱯᱤᱫ ᱵᱟᱲᱟ ᱟᱠᱟᱫᱟ ᱠᱚ,
ᱦᱩᱸ ᱟᱪᱪᱷᱟ, ᱟᱪᱪᱷᱟ ᱟᱞᱮ ᱫᱩᱢᱠᱟᱹ ᱨᱮᱱ ᱥᱟᱱᱛᱟᱞ ᱦᱚᱲ ᱫᱚ ᱱᱚᱣᱟ ᱠᱚ ᱪᱤᱠᱟᱹ ᱵᱟᱲᱟᱭ ᱮᱫᱟ ᱵᱟᱝ,
ᱦᱩᱸ
ᱪᱮᱫ ᱠᱚ ᱟᱹᱠᱷᱨᱤᱧ ᱮᱫᱟ, ᱟᱨ ᱠᱚ ᱡᱟᱹᱯᱤᱫ ᱵᱟᱲᱟᱭᱮᱫᱟ᱾
ᱧᱩ ᱵᱩᱞ ᱠᱟᱛᱮ,
ᱟᱪᱷᱟ ᱱᱚᱣᱟ ᱴᱷᱤᱠ ᱠᱟᱛᱷᱟ ᱠᱟᱱ ᱜᱮᱭᱟ, ᱠᱚᱢ ᱥᱮ ᱠᱚᱢ ᱫᱩᱢᱠᱟᱹ ᱡᱤᱞᱟᱹ ᱨᱮᱱ ᱦᱚᱲ, ᱡᱟᱦᱟᱱᱟᱜ ᱫᱚᱠᱚ ᱪᱤᱠᱟᱭ ᱠᱟᱱ ᱜᱮᱭᱟ᱾
ᱦᱩᱸ, ᱟᱹᱰᱤ ᱛᱟᱹᱯᱤᱥᱚᱜ ᱟᱹᱰᱤ ᱛᱟᱹᱯᱤᱥ,
ᱦᱮᱸ
ᱦᱩᱸ
ᱟᱨ ᱛᱟᱦᱚᱞᱮ ᱫᱩᱢᱠᱟ ᱡᱤᱞᱟ ᱨᱮᱱ ᱦᱚᱲ ᱵᱟᱠᱚ ᱨᱚᱦᱚᱭ ᱮᱫᱟ ᱦᱩᱲᱩ ᱠᱚᱫᱚ
ᱨᱚᱦᱚᱭᱮᱫ ᱠᱟᱱ ᱜᱮᱭᱟ ᱠᱩ
ᱨᱚᱦᱚᱭ ᱜᱤ
ᱦᱮᱸ ᱦᱮᱸ
ᱟᱫᱚ ᱮᱦᱚᱵ ᱫᱚ ᱵᱟᱠᱚ ᱮᱦᱚᱵ ᱠᱟᱜ-ᱟ
ᱟᱹᱣᱨᱤ ᱦᱩᱫᱽ
ᱛᱟᱦᱚᱞᱮ ᱛᱤᱥ ᱠᱷᱚᱭ ᱯᱮ ᱮᱦᱚᱵᱚᱜ-ᱟ
ᱤᱭᱟᱹ ᱠᱷᱚᱭ ᱮᱦᱚᱵᱚᱜ ᱟ ᱢᱟᱠᱷᱟᱱᱟ ᱯᱷᱟᱹᱜᱩᱱ ᱢᱟᱦᱟ
ᱛᱤᱥ ᱠᱷᱚᱡ
ᱯᱷᱟᱜᱩᱣᱟᱹ ᱨᱮ ᱠᱚ ᱮᱦᱚᱵᱚᱜ-ᱟ ᱦᱟᱸᱜ
ᱟᱪᱪᱷᱟ ᱟᱪᱪᱷᱟ ᱱᱟᱯᱟᱭ ᱱᱟᱯᱟᱭ ᱟᱞᱮ ᱥᱮᱫ ᱢᱟ ᱮᱛᱚᱦᱚᱵ ᱤᱫᱤ ᱟᱠᱟᱱᱟ ᱟᱯᱮ ᱱᱟᱥᱮᱭᱟ ᱟᱯᱮ ᱥᱮᱫ ᱠᱚ ᱮᱦᱚᱵ ᱠᱮᱫᱽ ᱚᱱᱛᱮ ᱦᱚᱸ
ᱦᱮ ᱛᱮ ᱦᱩᱭ ᱫᱟᱲᱮᱭᱟᱜ-ᱟ ᱾
ᱟᱪᱪᱷᱟ ᱫᱩᱢᱠᱟ ᱡᱤᱞᱟ ᱨᱤᱧ ᱟᱸᱡᱚᱢ ᱟᱠᱟᱫᱟ ᱟᱹᱰᱤ ᱟᱴ ᱯᱩᱭᱥᱟᱹ ᱴᱟᱠᱟ ᱵᱟᱞᱟ ᱦᱚᱲ ᱦᱮᱱᱟᱜ ᱠᱚᱣᱟ ᱪᱮᱫ ᱥᱟᱹᱨᱤ ᱜᱮᱭᱟ ᱱᱚᱣᱟ ᱫᱚ
ᱥᱟᱹᱨᱤ ᱜᱮᱭᱟ ᱥᱟᱹᱨᱤ ᱜᱮᱭᱟ ᱥᱟᱹᱨᱤ ᱜᱮᱭᱟ
ᱛᱚ ᱫᱩᱢᱠᱟ ᱠᱷᱚᱱᱟᱜ ᱵᱟᱨᱦᱮ ᱵᱟᱵᱮᱱ ᱪᱟᱞᱟᱣ ᱵᱟᱲᱟᱣ ᱟᱠᱟᱱᱟ
ᱪᱟᱞᱟᱣ ᱜᱮ ᱟᱭᱢᱟ ᱫᱷᱟᱣ, ᱪᱮᱫ ᱮᱢ ᱢᱮᱱᱟ ᱟᱨ ᱟᱭᱢᱟ ᱫᱷᱟᱣ ᱜᱤ
ᱛᱟᱦᱚᱞᱮ ᱟᱵᱮᱱ ᱪᱮᱫ ᱵᱮᱱ ᱵᱩᱡᱷᱟᱹᱣ ᱠᱟᱜᱼᱟ ᱚᱝᱠᱟ
ᱫᱩᱢᱠᱟ ᱡᱤᱞᱟ ᱟᱨ ᱮᱴᱟᱜ ᱡᱤᱞᱟ ᱨᱮ ᱪᱮᱫ ᱯᱟᱨᱛᱷᱚᱠᱠᱚ
ᱫᱩᱢᱠᱟ ᱡᱤᱞᱟ ᱦᱟᱹᱰᱤ ᱠᱩ ᱧᱩᱭᱟ ᱛᱚ ᱯᱩᱭᱥᱟ ᱠᱩ ᱠᱟᱢᱟᱣᱟ
ᱦᱮᱸ
ᱠᱮ,
ᱚᱱᱠᱟ,
ᱦᱩᱸ,
ᱫᱩᱢᱠᱟ ᱡᱤᱞᱟ ᱨᱮᱱ ᱦᱚᱲ ᱫᱚ
ᱦᱩᱸ ᱦᱩᱸ,
ᱫᱩᱢᱠᱟ ᱡᱮᱞᱟ ᱨᱮᱱ ᱦᱚᱲ ᱫᱚ ᱱᱚᱣᱟ ᱮᱯ ᱵᱟᱨᱮ ᱛᱮᱫᱚ ᱵᱟᱲᱟᱭ ᱟᱯᱮ ᱥᱮ ᱵᱟᱯᱮ ᱵᱟᱲᱟᱭᱟ?
ᱦᱩᱸ ᱵᱟᱲᱟᱭ ᱜᱮᱭᱟ ᱞᱮ᱾
ᱵᱟᱲᱟᱭ ᱜᱮᱭᱟ ᱯᱮ,
ᱦᱩᱸ,
ᱛᱟᱞᱦᱮ ᱢᱟ ᱱᱟᱯᱟᱭ ᱠᱟᱛᱷᱟ ᱠᱟᱱ ᱜᱮᱭᱟ ᱜᱮᱭᱟ,
ᱦᱮᱸ ᱛᱮᱫ ᱪᱮᱫ ᱮᱢ ᱢᱮᱱᱟ,
ᱩᱱ ᱫᱚ ᱟᱨ ᱪᱮᱫ ᱮᱢ ᱢᱮᱱᱟ
ᱚᱱᱠᱟ ᱜᱮ ᱮᱱᱛᱮᱜ ᱫᱤᱱᱟᱹᱢ ᱠᱚ ᱧᱩ ᱵᱩᱞ ᱠᱚᱜ ᱠᱟᱱᱟ,
ᱫᱩᱢᱠᱟᱹ ᱡᱮᱞᱟ ᱟᱸᱡᱚᱢ ᱠᱷᱩᱵ ᱤᱭᱟᱹᱜ ᱠᱟᱱᱟ ᱵᱚᱞᱮ ᱟᱯᱮ ᱫᱚ,
ᱮᱠᱫᱚᱢ ᱪᱤᱢᱲᱟ ᱛᱟᱜᱲᱟ ᱜᱮᱭᱟ ᱟᱫᱚ,
ᱦᱮᱸ,
ᱢᱚᱴᱟ ᱢᱚᱴᱟ ᱦᱟᱹᱛᱤ ᱦᱮᱱᱟᱜ ᱠᱚᱣᱟ ᱾
ᱧᱩ ᱵᱳᱚᱞ ᱠᱚ ᱠᱟᱱᱟ ᱠᱚ ᱩᱱᱠᱩ ᱦᱟᱹᱛᱤ ᱫᱚ᱾
ᱟᱨ ᱛᱟᱦᱚᱞᱮ ᱚᱱᱠᱟ ᱡᱮᱞᱟ ᱨᱮᱫᱚ ᱵᱩᱨᱩ ᱫᱚ ᱦᱮᱱᱟ ᱟᱥᱮ ᱵᱟᱹᱱᱩᱜ-ᱟ?
ᱦᱮᱣᱟ ᱦᱚᱲ ᱫᱚ
ᱫᱩᱢᱠᱟ ᱡᱮᱞᱟ ᱨᱮ ᱵᱩᱨᱩ ᱢᱮᱱᱟᱜ ᱟᱥᱮ ᱵᱟᱹᱱᱩᱜ-ᱟ?
ᱟᱹᱰᱤ ᱥᱮᱸᱬᱟ ᱵᱩᱨᱩ ᱢᱮᱱᱟᱜ-ᱟ ᱞᱟᱴᱩ ᱞᱟᱴᱩ
ᱛᱟᱦᱚᱞᱮ ᱚᱱᱟ ᱵᱩᱨᱩ ᱨᱮ ᱵᱟᱠᱚ ᱪᱟᱞᱟᱜ ᱠᱟᱱᱟ?
ᱪᱟᱞᱟᱣ ᱜᱤ,
ᱛᱚ ᱪᱮᱫ ᱠᱚᱯᱮ ᱧᱟᱢ ᱫᱟ ᱵᱩᱨᱩ ᱨᱮ?
ᱫᱟᱨᱤ ᱠᱩ᱾
ᱥᱮ ᱡᱮᱞᱟ ᱵᱩᱨᱩ,
ᱦᱟᱥᱟ ᱦᱩᱭᱱᱟ ᱦᱩᱸ,
ᱟᱞᱮ ᱫᱩᱢᱠᱟ ᱡᱮᱞᱟ ᱨᱮᱭᱟᱜ ᱦᱸᱤᱥᱤᱫ ᱦᱚᱭ ᱪᱮᱫ ᱞᱮᱠᱟ?
ᱛᱚᱵᱮ ᱛᱚᱵᱮ ᱚᱱᱛᱮ ᱫᱚ ᱪᱮᱫᱠᱟ ᱢᱮᱱᱟᱜ ᱯᱮᱭᱟ?
ᱦᱸᱟᱱᱛᱮ ᱴᱷᱤᱠ ᱜᱮᱭᱟ ᱯᱩᱨᱟᱹ ᱪᱟᱸᱝᱜᱟ,
ᱛᱮᱯᱮ ᱧᱩᱭ ᱫᱟ ᱥᱮ ᱵᱟᱝ?
ᱯᱩᱨᱟᱹ ᱞᱮ ᱧᱩᱭ ᱠᱟᱱ ᱛᱟᱢᱟ,
ᱦᱮᱸᱫᱟ ᱦᱳ ᱞᱟᱜᱟᱣ ᱠᱟᱱᱟ ᱯᱮ?
ᱪᱮᱫ ᱢᱮᱱᱟᱜ ᱫᱩᱡᱠᱟᱹ ᱡᱮᱞᱟ ᱠᱷᱚᱡ ᱫᱚ ᱛᱟᱜᱲᱟ ᱜᱮ,
ᱜᱟᱹᱲ ᱦᱚᱦᱚ ᱤᱧ ᱪᱟᱞᱟᱣ ᱠᱚᱜ-ᱟ ᱟᱫᱚ ᱵᱟᱹᱧ ᱪᱟᱞᱟᱣ ᱞᱮᱱᱟ ᱤᱧ ᱫᱚ᱾
ᱛᱟᱣ
ᱤᱧ ᱫᱚᱩᱧ ᱵᱟᱹᱜᱤ ᱠᱟᱫᱟ ᱧᱩ ᱾
ᱫᱩᱢᱠᱟ ᱡᱮᱞᱟ ᱨᱮᱫᱚ ᱞᱟᱹᱭ ᱟᱠᱚ ᱥᱩᱠᱨᱤ ᱡᱤᱞ ᱧᱟᱢᱚᱜ ᱜᱮᱭᱟ ᱠᱟᱡᱟᱠ ᱥᱟᱹᱨᱤ ᱜᱮᱭᱟ?
ᱟᱨ ᱵᱟᱠᱷᱟᱡ ᱪᱟᱞᱟ ᱦᱩᱭᱩᱜ-ᱟ ᱫᱩᱢᱠᱟ ᱡᱮᱞᱟ ᱥᱮᱫ ᱥᱩᱠᱨᱤ ᱡᱤᱞ ᱡᱚᱢ ᱾
ᱦᱮᱸ ᱟᱨ ᱢᱮᱱᱫᱟᱹᱧ ᱵᱟᱨ ᱫᱷᱟᱣ ᱜᱮ ᱥᱟᱨᱮᱡ ᱠᱟᱱᱟ ᱦᱚᱲ ᱫᱚ ᱵᱟᱝ?
ᱦᱮᱸ,
ᱚ ᱛᱚᱵᱮ ᱩᱱᱠᱤᱱ ᱫᱚ ᱚᱠᱚᱭ ᱠᱟᱱᱟ ᱠᱤᱱ ᱛᱚᱵᱮ?
ᱚᱠᱚᱭ ᱠᱟᱱ ᱪᱚᱠᱤᱱ᱾
ᱟᱪᱪᱷᱟ ᱾ ᱛᱚᱵᱮ ᱤᱧ ᱟᱸᱡᱚᱢ ᱫᱟ ᱚᱱᱛᱮ ᱛᱟᱲᱤ ᱢᱮᱱᱟᱜ ᱜᱮᱭᱟ᱾
ᱡᱚᱛᱚ ᱢᱮᱱᱟᱜ-ᱟ ᱱᱛᱮ᱾
ᱛᱚᱵᱮ ᱜᱮᱭᱟ ᱚᱱᱛᱮᱱᱟᱜ ᱛᱟᱲᱤ ᱫᱚ᱾
ᱦᱮᱸ ᱛᱚ ᱛᱤᱥ ᱢᱟᱱᱮ ᱵᱟᱦᱩ ᱵᱟᱹᱱᱩᱜ-ᱟ ᱦᱳ ᱟᱞᱮᱥᱮᱫ ᱫᱚ᱾
ᱚᱠᱟ ᱨᱮᱯᱮ ᱵᱟᱹᱵᱨᱟᱹᱜ ᱠᱟᱱᱟ ᱛᱚᱵᱮ?
ᱟᱞᱮ ᱫᱚ ᱢᱟᱱᱮ ᱵᱟᱠᱩ ᱢᱮᱱᱟ ᱡᱟᱦᱟᱸᱭ ᱠᱚ ᱫᱩᱠᱩᱜ ᱠᱟᱱᱟ ᱟᱨ ᱡᱟᱦᱟᱸᱭ ᱠᱚ ᱨᱟᱜ ᱫᱟ ᱩᱱ ᱡᱚᱠᱷᱮᱡ ᱢᱤᱫ ᱴᱷᱚᱯ ᱢᱮᱱᱫᱟ ᱵᱟᱝ ᱡᱚᱨᱚᱜ ᱠᱟᱱ ᱛᱟᱠᱚᱣᱟ ᱢᱮᱫ-ᱫᱟ᱾
ᱚᱱᱟ ᱢᱮᱫ ᱫᱟᱜ ᱛᱮᱜᱮᱞᱮ ᱰᱟᱹᱵᱽᱨᱟᱹᱜ ᱠᱟᱱᱟ ᱟᱞᱮ ᱫᱚ᱾
ᱛᱚᱵᱮ ᱟᱹᱰᱤ ᱢᱟᱡᱟ ᱯᱮ ᱟᱹᱭᱠᱟᱹᱣᱫᱟ ᱦᱳ᱾
ᱥᱟᱸᱜᱮ ᱦᱚᱲ ᱠᱩ ᱠᱚ ᱨᱟᱜ ᱫᱟ ᱛᱚ᱾
ᱛᱩᱭᱩ ᱠᱚ ᱦᱟᱸ᱾
ᱦᱮᱸ ᱴᱷᱚᱠ ᱴᱷᱚᱜ ᱡᱚᱨᱚᱜ ᱠᱟᱱᱟ ᱟᱫᱚ ᱚᱱᱟ ᱛᱮᱜᱮᱞᱮ ᱰᱟᱹᱵᱽᱨᱟᱹᱜ ᱠᱟᱱᱟᱞᱮ ᱟᱞᱮ ᱥᱮᱫ᱾
ᱟᱫᱚ ᱛᱚᱵᱮ ᱚᱱᱛᱮᱢᱟ ᱦᱚᱲ ᱟᱹᱰᱤ ᱪᱚᱨᱟᱭ ᱛᱮ ᱯᱟᱥᱮᱡ ᱠᱚ ᱰᱟᱹᱣᱨᱟᱹᱜ ᱠᱟᱱᱟ᱾
ᱦᱮᱸ ᱦᱳ ᱰᱟᱹᱯᱨᱟᱜ ᱡᱚᱨᱟᱭ ᱛᱮᱸᱜᱮ᱾
ᱟᱨ ᱨᱟᱜ ᱜᱮ ᱟᱹᱰᱤ ᱠᱟᱡᱟᱠ ᱠᱚ ᱨᱟᱜ ᱮᱫ ᱠᱟᱱ ᱠᱷᱟᱡ ᱫᱚ ᱛᱚᱵᱮ ᱡᱚᱸᱭᱟᱭ ᱛᱮᱠᱚ ᱰᱟᱹᱵᱨᱟᱜ
ᱮ ᱦᱳ ᱫᱩᱢᱠᱟ ᱡᱮᱞᱟ ᱠᱷᱚᱡ ᱫᱚ ᱛᱷᱚᱲᱟ
ᱤᱧ ᱫᱚᱧ ᱢᱮᱱᱫᱟ ᱢᱤᱫᱴᱮᱱ ᱜᱮ ᱦᱚᱲ ᱥᱟᱨᱮᱡ ᱠᱟᱱᱟᱭ ᱱᱤᱛᱚᱜ ᱫᱚ?
ᱦᱩᱸ ᱵᱟᱝ ᱵᱟᱨᱭᱟ ᱦᱳ᱾
ᱥᱮ ᱵᱟᱨᱭᱟ ᱥᱟᱨᱮᱡ ᱠᱟᱱᱟᱭ?
ᱵᱟᱨᱭᱟ ᱵᱟᱨᱭᱟ᱾
ᱤᱭᱟᱹ ᱚᱱᱛᱮ ᱜᱮ ᱫᱚ ᱩᱫᱽ ᱯᱮ ᱧᱟᱢ ᱮᱫᱟ ᱥᱮ ᱵᱟᱝ?